ᱦᱮᱞᱳ
ᱦᱮᱸ ᱡᱚᱦᱟᱨ ᱜᱮ
ᱦᱮ ᱡᱚᱦᱟᱨ ᱜᱮ ᱤᱧᱟᱹᱜ ᱟᱲᱟᱝ ᱪᱮᱫ ᱞᱮᱠᱟ ᱟᱸᱡᱚᱢᱚᱜ ᱠᱟᱱᱟ
ᱱᱟᱯᱟᱭ ᱜᱮ
ᱟᱪᱪᱷᱟ ᱱᱟᱯᱟᱭ ᱜᱮ ᱟᱸᱡᱚᱢᱚᱜ ᱠᱟᱱ ᱠᱷᱟᱱ ᱢᱟ ᱟᱹᱰᱤ ᱱᱟᱯᱟᱭ ᱟᱫᱚ ᱱᱚᱜᱼᱚᱭ ᱟᱵᱮᱱᱟᱜ ᱦᱚ ᱱᱟᱝ ᱫᱚ ᱱᱟᱯᱟᱭ ᱜᱮ ᱟᱡᱚᱢᱚᱜ ᱠᱟᱱᱟ ᱫᱚ ᱚᱱᱮ ᱠᱚ ᱢᱮᱱᱟ ᱢᱩᱪᱟᱹᱫ ᱫᱷᱟᱹᱨᱤᱡ ᱱᱚᱝᱠᱟ ᱜᱮ ᱟᱸᱡᱚᱢᱚᱜ ᱠᱷᱟ ᱱᱟᱯᱟᱭ ᱦᱩᱭᱩᱜ ᱟ ᱪᱮᱫ ᱞᱮᱠᱟ ᱢᱮᱱᱟᱜ ᱵᱟᱲᱟ ᱯᱮ ᱛᱚ ᱚᱲᱟᱜ ᱠᱚᱨᱮ?
ᱱᱟᱯᱟᱭ ᱜᱮ, ᱵᱮᱥ ᱵᱟᱲᱟ ᱜᱮ।
ᱟᱪᱪᱷᱟ ᱛᱷᱚᱲᱟ ᱜᱟᱱ ᱯᱟᱥᱮ ᱟᱵᱤᱱᱟᱜ ᱴᱟᱣᱟᱨ ᱰᱤᱥᱴᱟᱵ ᱧᱚᱜ ᱮᱫᱟ ᱚᱱᱠᱟᱞᱤᱧ ᱵᱩᱡᱟᱹᱣ ᱮᱫᱟ।
ᱱᱤᱛᱚᱜ?
ᱦᱮᱸ ᱱᱤᱛᱚᱜ ᱫᱚ ᱴᱷᱤᱠ ᱜᱮᱭᱟ। ᱢᱮᱱᱫᱟᱞᱤᱧ ᱟᱞᱮ ᱦᱚᱸ ᱱᱚᱜᱼᱚᱭ ᱱᱤᱛ ᱦᱟᱹᱵᱤᱡ ᱫᱚ ᱱᱟᱯᱟᱭ ᱜᱮ ᱢᱮᱱᱟᱜ ᱞᱮᱭᱟ ᱟᱨ ᱚᱱᱮ ᱠᱚ ᱢᱮᱱ ᱱᱟᱯᱟᱭ ᱜᱮᱵᱚᱱ ᱛᱟᱦᱮᱸ ᱞᱮᱱ ᱠᱷᱟᱱ ᱜᱮ ᱟᱹᱰᱤ ᱱᱟᱯᱟᱭ ᱦᱩᱭᱩᱜᱼᱟ।
ᱟᱪᱪᱷᱟ ᱟᱯᱮ ᱥᱮᱫ ᱟᱫᱚ ᱛᱚᱵᱮ ᱫᱟᱜ ᱡᱟᱹᱲᱤ ᱵᱟᱨᱮᱛᱮ ᱞᱟᱹᱭ ᱛᱟᱞᱟᱝ ᱢᱮ, ᱪᱮᱫ ᱞᱮᱠᱟᱭ ᱫᱟᱜ ᱡᱟᱹᱲᱤᱭᱫᱟ ᱥᱮ ᱵᱟᱭ ᱫᱟᱜ ᱡᱟᱹᱲᱤᱭ ᱫᱟ ᱥᱮ ᱥᱤᱛᱩᱝ ᱫᱟᱭ ᱥᱮ ᱪᱮᱠᱟᱭ ᱫᱟ?
ᱫᱟᱜ ᱵᱚᱞᱛᱮ ᱚᱭᱮᱫᱟᱨ ᱢᱟᱛᱚ ᱯᱨᱚᱪᱩᱨ ᱜᱮ ᱠᱷᱟᱨᱯ ᱜᱮᱭᱟ᱾ ᱢᱟᱱᱮ ᱢᱤᱫ ᱜᱷᱟᱹᱲᱤᱡ ᱛᱮ ᱫᱟᱜ ᱮᱟᱭ, ᱢᱤᱫ ᱜᱷᱟᱹᱲᱤᱡ ᱛᱮ ᱥᱤᱛᱩᱝ ᱫᱟᱭ। ᱫᱟᱜ ᱫᱟᱭ, ᱥᱤᱛᱩᱝ ᱫᱟᱭ ᱢᱤᱫ ᱜᱷᱟᱹᱲᱤ ᱛᱮ ᱡᱳᱨ ᱜᱚᱫ ᱠᱟᱜ ᱠᱟᱱᱟᱭ ᱚᱱᱠᱟ ᱟᱨᱠᱤ। ᱟᱫᱚ ᱛᱚᱞᱟ ᱠᱚᱫᱚ ᱯᱮ ᱜᱤᱲᱤ ᱦᱩᱭ ᱠᱮᱫᱟ?
ᱦᱮᱸ ᱚᱱᱟ ᱛᱚᱞᱟ ᱠᱚᱫᱚ ᱦᱟᱸᱜ ᱚᱠᱟ ᱵᱮᱱ ᱢᱮᱱ ᱠᱮᱫᱟ ᱚᱱᱟ ᱠᱚ ᱜᱤᱰᱤ ᱠᱚᱫᱚ ᱦᱩᱭᱱᱟ ᱥᱮ ᱟᱯᱷᱚᱨ ᱵᱟᱲᱟ ᱠᱚᱫᱚ ᱦᱩᱭᱱᱟ᱾ ᱟᱫᱚ ᱛᱚᱞᱟ ᱜᱤᱰᱤ ᱠᱚ-ᱟ ᱞᱟᱦᱟᱢ ᱞᱟᱹᱭᱫᱟ, ᱟᱞᱮᱥᱮᱫ ᱫᱚ ᱱᱚᱣᱟ ᱫᱚ ᱱᱚᱝᱠᱟ ᱫᱚ ᱵᱟᱠᱚ ᱢᱮᱱᱟ ᱛᱚᱞᱟ ᱜᱤᱰᱤ ᱫᱚ। ᱟᱞᱮ ᱥᱮᱫ ᱫᱚᱠᱚ ᱟᱯᱷᱚᱨᱟ ᱢᱮᱛᱟᱜ ᱢᱮ᱾ ᱦᱮᱸ ᱟᱲᱟᱝ ᱵᱟᱝ ᱟᱸᱡᱚᱢᱚᱜ ᱠᱟᱱᱟ? ᱟᱯᱷᱚᱨ ᱟᱠᱚ ᱟᱯᱷᱚᱨ ᱠᱚ ᱢᱮᱛᱟᱜᱼᱟ ᱦᱩᱲᱩ ᱟᱯᱷᱚᱨ ᱟᱨ ᱦᱮᱸ ᱨᱚᱲ ᱢᱮ।
ᱯᱚᱥᱪᱤᱢ ᱢᱮᱫᱽᱱᱤᱯᱩᱨ ᱥᱮᱫ ᱫᱚ ᱱᱚᱝᱠᱟ ᱜᱮᱠᱚ ᱞᱟᱹᱭᱟ।
ᱟᱪᱪᱷᱟ ᱦᱮᱸ ᱚᱱᱠᱟᱜᱮ ᱡᱟᱭᱜᱟ ᱡᱟᱭᱜᱟ ᱛᱮ ᱟᱭᱢᱟ ᱦᱚᱲ ᱥᱚᱸᱜᱮ ᱜᱟᱞᱢᱟᱨᱟᱣ ᱦᱩᱭ ᱟᱠᱟᱱᱟ ᱚᱱᱠᱟ ᱠᱚ ᱨᱚᱲᱟ᱾ ᱩᱱᱠᱩ ᱫᱚ ᱛᱚᱞᱟ ᱜᱟᱹᱰᱤ ᱠᱚ ᱪᱮᱫ ᱠᱚ᱾ ᱟᱫᱚ ᱟᱞᱮᱥᱮᱫ ᱫᱚ ᱱᱚᱜ-ᱚᱭ ᱢᱮᱛᱟᱜ ᱢᱮ ᱟᱯᱷᱚᱨ᱾ ᱠᱚ ᱢᱮᱛᱟᱜ-ᱟ ᱟᱨ ᱚᱱᱟ ᱟᱯᱷᱚᱨ ᱜᱮᱠᱚ ᱢᱮᱛᱟᱜ-ᱟ ᱟᱫᱚ ᱡᱟᱦᱟᱸᱭ ᱜᱮ ᱟᱨ ᱤᱱᱟᱹ ᱵᱟᱫ ᱠᱟᱛᱮ ᱱᱚᱜ-ᱚᱭ ᱟᱞᱮᱥᱮᱫ ᱡᱚᱠᱷᱚᱱᱮᱢ ᱧᱮᱞᱟ ᱛᱚ ᱱᱚᱜ-ᱚᱭ ᱱᱮᱛᱟᱨ ᱠᱟᱛᱮ ᱡᱟᱹᱥᱛᱤᱧ ᱧᱮᱞ ᱮᱫᱟ᱾
ᱛᱟᱦᱚᱞᱮ ᱚᱠᱟ ᱴᱚ-ᱴᱷᱟ ᱟᱵᱤᱱ ᱫᱚ?
ᱟᱹᱞᱤᱧ ᱫᱚ ᱱᱚᱜ-ᱚᱭ ᱦᱩᱞ ᱫᱤᱥᱚᱢ ᱥᱮᱫ ᱫᱮᱢ ᱢᱮᱱ ᱠᱮᱭᱟ ᱱᱚᱜ-ᱚᱭ ᱥᱟᱱᱛᱟᱞ ᱯᱟᱨᱜᱟᱱᱟ ᱪᱷᱟᱛᱨᱟ।
ᱚ ᱟᱪᱪᱷᱟ ᱥᱟᱱᱛᱟᱞ ᱯᱟᱨᱜᱟᱱᱟ ᱚᱱᱛᱮᱢᱟ ᱪᱟᱞᱟᱣ ᱦᱩᱭ ᱞᱮᱱᱟ ᱠᱚᱞᱮᱡᱽ ᱨᱮᱱᱟᱜ ᱯᱷᱤᱰ ᱥᱟᱨᱵᱷᱮ ᱵᱟᱠᱷᱨᱟᱛᱮ।
ᱟᱡᱷᱟ ᱟᱹᱰᱤ ᱱᱟᱯᱟᱭ ᱵᱮᱱ ᱠᱟᱹᱢᱤ ᱠᱟᱱ ᱠᱷᱟᱡ ᱢᱟ ᱟᱹᱰᱤ ᱱᱟᱯᱟᱭ ᱜᱮ ᱛᱚᱵᱮ ᱟᱞᱮ ᱥᱮᱫ ᱵᱮᱱ ᱦᱮᱡ ᱦᱩᱭ ᱵᱟᱲᱟ ᱞᱮᱛᱟᱦᱮᱡ ᱢᱟ।
ᱦᱳᱭ ᱚᱱᱛᱮ ᱪᱟᱞᱟᱣ ᱦᱩᱭ ᱞᱮᱱᱟ ᱠᱚᱞᱮᱡ ᱨᱮᱱᱟᱜ ᱯᱷᱤᱰ ᱥᱟᱨᱵᱷᱮ ᱵᱟᱠᱷᱨᱟ ᱛᱮ।
ᱠᱚᱞᱮᱡᱽ ᱨᱮᱫᱚ ᱪᱮᱫ ᱞᱟᱹᱜᱤᱫ ᱪᱮᱡ ᱦᱩᱭ ᱞᱮᱱᱟ ᱠᱚᱞᱮᱡᱽ ᱥᱟᱨᱵᱷᱮ?
ᱥᱤᱫᱷᱩ-ᱠᱟᱱᱦᱩᱣᱟ ᱵᱷᱤᱴᱟᱹ ᱠᱚ ᱧᱮᱞ ᱟᱹᱜᱩ ᱦᱩᱭ ᱠᱟᱱᱟ।
ᱟᱪᱪᱷᱟ ᱛᱚᱵᱮ ᱟᱵᱮᱱ ᱫᱚᱢ ᱤᱭᱟᱹ ᱵᱮᱱ ᱪᱟᱞᱟᱣ ᱞᱮᱱᱟ ᱥᱟᱦᱮᱵᱽᱜᱚᱸᱧᱡᱽ ᱥᱮᱫ ᱵᱮᱱ ᱪᱟᱞᱟᱣ ᱞᱮᱱᱟ ᱥᱮ ᱱᱚᱛᱮ ᱯᱷᱟᱹᱜᱩ? ᱟᱪᱪᱷᱟ ᱵᱟᱨᱦᱮᱴ᱾ ᱦᱮᱸ ᱚᱱᱟ ᱥᱩᱨ ᱜᱮᱭᱟ ᱟᱞᱮ ᱠᱷᱚᱱ ᱫᱚ ᱟᱹᱰᱤᱜ ᱥᱩᱨ ᱜᱮ ᱢᱮᱛᱟᱜ ᱢᱮ।
ᱟᱫᱚ ᱚᱸᱰᱮ ᱫᱚ ᱢᱮᱱᱟᱜᱼᱟ ᱵᱟᱨᱦᱮᱴ ᱨᱮᱫᱚ ᱢᱤᱫ ᱴᱮᱱ ᱠᱚᱞᱮᱡᱽ ᱞᱮᱠᱟ ᱫᱚ ᱦᱟᱸᱜ ᱵᱟᱹᱧ ᱫᱤᱥᱟᱹᱭᱮᱫ ᱠᱟᱱᱟ।
ᱵᱟᱨᱦᱤᱴ ᱨᱮᱱᱟᱜ ᱠᱚᱞᱮᱡᱽ ᱫᱚ ᱵᱟᱝ ᱛᱚ᱾
ᱛᱚᱵᱮ?
ᱱᱚᱱᱛᱮ ᱢᱽᱤᱫᱱᱤᱯᱩᱨ ᱨᱮᱱᱟᱭ ᱠᱚᱞᱮᱡ।
ᱟᱪᱪᱷᱟ᱾ ᱟᱪᱪᱷᱟ ᱟᱹᱰᱤ ᱱᱟᱯᱟᱭ ᱟᱫᱚ ᱱᱚᱜ-ᱚᱭ ᱦᱮᱸ ᱢᱟ ᱚᱱᱟ ᱦᱚᱸ ᱱᱟᱯᱟᱭ ᱜᱮᱭᱟ ᱟᱨ ᱱᱚᱠᱟ ᱢᱮ ᱱᱟ ᱠᱟᱹᱢᱤ ᱫᱚ ᱡᱟᱦᱟᱱᱟᱜ ᱜᱮ ᱠᱟᱹᱢᱤ ᱫᱚ ᱴᱷᱤᱠᱚᱜ ᱜᱮᱭᱟ। ᱟᱪᱪᱷᱟ ᱟᱞᱮᱥᱮᱫ ᱱᱮᱛᱟᱨ ᱠᱟᱛᱮᱧ ᱧᱮᱞ ᱮᱫᱟ ᱟᱹᱰᱤ ᱡᱟᱹᱥᱛᱤ ᱱᱚᱜ-ᱚᱭ ᱢᱮᱛᱟᱜ ᱢᱮ ᱪᱟᱥ ᱵᱟᱥ ᱟᱹᱰᱤ ᱡᱟᱹᱥᱛᱤ ᱜᱮ ᱦᱩᱭᱩᱜ ᱠᱟᱱᱟ। ᱟᱨ ᱪᱟᱥ ᱵᱟᱭ ᱢᱮᱱ ᱠᱟᱛᱮᱫ ᱫᱚ ᱱᱮᱛᱟᱨ ᱠᱚᱫᱚ ᱡᱟᱹᱥᱛᱤ ᱱᱥᱜ ᱜᱟᱹᱭ, ᱰᱟᱝᱨᱟ, ᱠᱟᱰᱟ ᱱᱟᱦᱮᱞ ᱛᱮ ᱚᱱᱠᱟ ᱵᱟᱠᱚ ᱥᱤᱭᱟᱜ ᱠᱟᱱᱟ ᱡᱟᱹᱥᱛᱤ ᱢᱟ᱾
ᱢᱮᱛᱟᱜ ᱢᱮ ᱜᱟᱹᱰᱤ ᱴᱮᱠᱴᱟᱨ ᱛᱮᱠᱚ ᱥᱤᱭᱟᱜ ᱠᱟᱱᱟ᱾ ᱟᱪᱪᱷᱟ ᱟᱯᱮ ᱥᱮᱱᱟᱜ ᱠᱷᱚᱵᱚᱨ ᱠᱚ ᱦᱟᱸᱜ ᱞᱟᱹᱭ ᱛᱟᱞᱟᱝ ᱢᱮᱟᱹᱭ ᱤᱭᱟᱹ ᱡᱟᱹᱥᱛᱤ ᱜᱟᱹᱭ ᱰᱟᱝᱨᱟ ᱠᱟᱰᱟ ᱱᱟᱦᱮᱞ ᱛᱮᱠᱩ ᱥᱤᱭᱟᱜ ᱠᱟᱱᱟ ᱥᱮ ᱴᱮᱠᱴᱟᱨ ᱠᱚᱛᱮ ᱜᱮ?
ᱱᱚᱱᱛᱮ ᱚᱱᱠᱟ ᱜᱮ ᱴᱟᱠᱴᱟᱨ ᱜᱟᱹᱲᱤ ᱠᱚᱛᱮ ᱜᱮ᱾
ᱟᱪᱪᱷᱟ᱾ ᱟᱹᱰᱤ ᱱᱟᱯᱟᱭ ᱟᱞᱮ ᱥᱮᱫ ᱦᱚᱸ ᱱᱚᱜᱼᱚᱭ ᱚᱱᱠᱟᱜᱮ ᱴᱮᱠᱴᱟᱨ ᱠᱚᱛᱮ ᱜᱮ ᱜᱟᱹᱰᱤ ᱠᱚᱛᱮ ᱜᱮ ᱡᱟᱹᱥᱛᱤ ᱫᱚᱠᱩ ᱥᱤᱭᱮᱜ ᱠᱟᱱᱟ ᱾
ᱟᱫᱚ ᱠᱟᱛᱷᱟ ᱠᱟᱛᱷᱟ ᱛᱮᱜᱮ ᱟᱨ ᱦᱚᱧ ᱫᱤᱥᱟᱹ ᱠᱮᱫᱟ ᱱᱚᱜᱼᱚᱭ ᱟᱞᱮ ᱥᱮᱫ ᱫᱚ ᱢᱮᱛᱟᱜ ᱢᱮ ᱱᱮᱛᱟᱨ ᱫᱚ ᱚᱱᱟ ᱜᱮᱫ ᱦᱚᱸ ᱢᱤᱫ ᱵᱟᱨᱢᱟ ᱜᱟᱹᱰᱤ ᱠᱚᱛᱮ ᱠᱚ ᱜᱮᱫ ᱦᱚᱪᱚᱭᱮᱫᱟ ᱟᱨ ᱚᱲᱟᱜ ᱢᱟ ᱠᱷᱟᱹᱞᱤ ᱦᱩᱲᱩ ᱢᱚᱛᱚ ᱠᱚ ᱟᱹᱜᱩᱭᱮᱫᱟ᱾ ᱠᱷᱟᱹᱞᱤ ᱟᱢᱫᱚ ᱚᱸᱰᱮ ᱜᱮ ᱡᱷᱚᱛᱚ ᱜᱮᱫ ᱦᱚᱪᱚᱭ ᱢᱮ ᱟᱨ ᱦᱩᱲᱟ ᱦᱩᱲᱩ ᱢᱚᱛᱮ ᱜᱮ ᱚᱲᱟᱜ ᱫᱚ ᱟᱹᱜᱩᱭ ᱢᱮ᱾ ᱟᱪᱪᱷᱟ ᱟᱯᱮ ᱥᱮᱫ ᱫᱚ ᱪᱮᱫ ᱞᱮᱠᱟ ᱚᱱᱠᱟ ᱜᱮ ᱥᱮ ᱾ ᱚᱲᱟᱜ ᱜᱚ ᱤᱭᱟᱹ ᱟᱹᱴᱤ ᱠᱟᱛᱮᱫ ᱠᱚ ᱫᱟᱞ ᱫᱟ ᱡᱮᱥᱮ ᱟᱞᱮᱥᱮᱫ ᱫᱚ ᱢᱤᱫ ᱵᱟᱨ ᱦᱚᱲ ᱫᱚ ᱟᱹᱴᱤᱭᱟ ᱠᱩ ᱠᱷᱟᱹᱞᱤ ᱠᱚ ᱟᱹᱜᱩᱭᱟ ᱾
ᱦᱳᱭ ᱦᱳᱭ ᱢᱤᱫ ᱵᱟᱨ ᱦᱚᱲ ᱫᱚ ᱟᱹᱴᱤᱭ ᱫᱟᱠᱚ ᱚᱠᱚᱭ ᱟᱨ ᱚᱠᱚᱭ ᱫᱚᱠᱚ ᱚᱱᱠᱟ ᱜᱮ ᱫᱟᱞ ᱠᱟᱛᱮ ᱮᱠᱮᱵᱟᱨᱮ ᱜᱟᱹᱲᱤ ᱛᱮᱠᱚ ᱮᱠᱫᱚᱢ ᱦᱩᱲᱩ ᱜᱮᱠᱚ ᱟᱜᱩ ᱤᱫᱟ ᱚᱲᱟᱜ ᱛᱮ᱾
ᱦᱮᱸᱻ ᱚᱱᱠᱟ ᱠᱟᱱ ᱜᱮᱭᱟ ᱟᱫᱚᱢ ᱟᱫᱚᱢ ᱦᱚᱲ ᱫᱚ ᱚᱱᱠᱟᱜᱮ ᱟᱫᱚ ᱟᱞᱮ ᱦᱚᱸ ᱱᱚᱜᱼᱚᱭ ᱚᱱᱠᱟ ᱜᱮ ᱟᱞᱮᱥᱮᱫ ᱫᱚ ᱟᱫᱚ ᱟᱫᱚᱢ ᱦᱚᱲ ᱫᱚ ᱱᱚᱭᱟ ᱦᱚᱸᱭ ᱧᱮᱞ ᱟᱠᱟᱫᱟ ᱚᱠᱚᱭ ᱚᱠᱚᱨᱮᱱ ᱜᱟᱹᱭ ᱰᱟᱝᱨᱟ ᱠᱟᱰᱟ ᱠᱚ ᱢᱮᱱᱟᱜ ᱛᱟ ᱠᱚᱭᱟ ᱟᱥᱩᱞ ᱵᱟᱲᱟᱣ ᱟᱠᱟᱫ ᱠᱚᱣᱟ ᱠᱚ, ᱛᱚ ᱩᱱᱠᱩ ᱫᱚ ᱱᱚᱜᱼᱚᱭ ᱚᱱᱟ ᱠᱚ ᱡᱚᱜᱟᱣᱮᱫᱟ ᱩᱱᱠᱩ ᱡᱚᱢ ᱧᱩ ᱠᱚ ᱞᱟᱹᱜᱤᱫ᱾ ᱛᱚ ᱛᱟᱭᱱᱚᱢ ᱫᱟᱨᱟᱢ ᱪᱮᱫ ᱛᱮᱢ ᱪᱮᱭᱼᱮᱢ ᱡᱚᱢ ᱦᱚᱪᱚᱭᱮᱭᱟ ᱛᱚ ᱚᱱᱟ ᱤᱭᱟᱹᱛᱮ ᱩᱱᱠᱩ ᱫᱚ ᱚᱱᱟ ᱠᱚ ᱡᱚᱜᱟᱣ ᱠᱟᱜ ᱠᱟᱱᱟ᱾ ᱟᱨ ᱡᱚᱠᱷᱚᱱ ᱜᱮ ᱦᱟᱸᱜ ᱤᱭᱟᱹ ᱠᱚ ᱧᱟᱢ ᱫᱟ ᱛᱚ ᱩᱱᱠᱩ ᱚᱱᱟ ᱠᱚ ᱡᱚᱢ ᱦᱚᱪᱚᱭᱮᱫ ᱠᱚᱣᱟ ᱜᱟᱹᱭ, ᱰᱟᱝᱨᱟ, ᱠᱟᱰᱟ ᱠᱚ ᱡᱟ ᱠᱚ ᱟᱹᱥᱩᱞ ᱟᱠᱟᱫ ᱠᱚᱣᱟ᱾ ᱟᱪᱪᱷᱟ ᱟᱯᱮ ᱥᱮᱫ ᱚᱱ ᱛᱮ ᱱᱮᱛᱟᱨ ᱠᱟᱛᱮ ᱡᱮᱭᱥᱮ ᱦᱩᱲᱩ ᱵᱟᱫ ᱠᱟᱛᱮ ᱟᱞᱮ ᱥᱮᱫ ᱮᱢ ᱧᱮᱞᱟ ᱛᱚ ᱟᱹᱰᱤ ᱜᱟᱱ ᱱᱚᱜᱼᱚᱭ ᱟᱻ ᱟᱹᱰᱤ ᱜᱟᱱ ᱠᱚ ᱪᱟᱥᱵᱟᱥᱟ ᱯᱤᱰᱷᱟᱹ ᱨᱮ ᱚᱠᱟ ᱫᱚ ᱨᱟᱢᱲᱟ ᱠᱚ ᱢᱮᱛᱟᱜ ᱠᱟᱱᱟ ᱱᱚᱣᱟ ᱯᱤᱰᱷᱟᱹ ᱨᱮ ᱥᱮ ᱚᱱᱟ ᱚᱱᱟ ᱢᱮᱛᱟᱜ ᱢᱮ ᱚᱱᱟ ᱜᱷᱩᱴᱩᱨ ᱠᱚᱨᱮ ᱦᱚᱸ ᱟᱹᱰᱤᱜᱟᱱ ᱱᱚᱣᱟ ᱪᱟᱥᱵᱟᱥ ᱦᱩᱭᱩᱜᱼᱟ ᱦᱩᱲᱩ ᱡᱚᱠᱷᱚᱱ ᱠᱚ ᱨᱟᱠᱟᱵᱟ ᱦᱟᱸᱜ ᱛᱚᱠᱷᱚᱱ ᱜᱮ ᱱᱚᱣᱟ ᱦᱚᱸ ᱠᱚ ᱨᱟᱠᱟᱵ ᱛᱚᱨᱟᱭᱟ᱾ ᱟᱪᱪᱷᱟ ᱟᱯᱮᱥᱮᱫ ᱫᱚ ᱨᱟᱢᱲᱟ ᱠᱚᱫᱚ ᱪᱟᱥᱵᱟᱥ ᱫᱚ ᱦᱩᱭᱩᱜᱼᱟ ᱥᱮ ᱵᱟᱝ?
ᱨᱟᱢᱲᱟ ᱵᱚᱞᱛᱮ
ᱨᱟᱢᱲᱟ ᱫᱚ ᱜᱷᱟᱝᱜᱨᱟ ᱞᱮᱠᱟ ᱜᱮ ᱛᱟᱦᱮᱱᱟ ᱟᱫᱚ ᱛᱷᱚᱲᱟ ᱠᱟᱹᱴᱤᱡ ᱧᱚᱜ ᱜᱮ ᱦᱟᱹᱨᱭᱟᱹᱲ ᱜᱮ᱾ ᱢᱮᱛᱟᱜ ᱢᱮ ᱚᱱᱟ ᱫᱚ ᱱᱟᱹᱲᱤᱜᱼᱟ ᱟᱹᱰᱤ ᱡᱟᱹᱥᱛᱤ ᱜᱮ ᱚᱱᱟ ᱫᱚ ᱡᱟᱹᱥᱛᱤ ᱫᱚ ᱯᱤᱰᱷᱟᱹ ᱠᱚᱨᱮᱞᱮ ᱮᱨ ᱵᱟᱲᱟᱭᱟ ᱟᱞᱮ ᱫᱚ᱾
ᱵᱟᱝ ᱱᱚᱱᱛᱮ ᱫᱚ ᱚᱱᱟ ᱠᱚᱫᱚ ᱵᱟᱝᱠᱚ ᱪᱟᱥ ᱜᱮᱭᱟ ᱩᱱᱟᱹᱜ ᱚᱱᱛᱮ ᱫᱚ, ᱱᱚᱛᱮ ᱫᱚ ᱵᱟᱫᱟᱢ ᱠᱚ ᱛᱩᱲᱤ ᱠᱚ, ᱛᱤᱞᱼᱢᱤᱧ ᱠᱚ, ᱟᱞᱩ ᱠᱚ
ᱦᱮᱸ ᱨᱟᱢᱲᱟ ᱠᱚᱦᱚᱸ ᱟᱹᱰᱤ ᱜᱟᱱ ᱜᱮ ᱪᱟᱥᱵᱟᱥ ᱦᱩᱭᱩᱜᱼᱟ᱾ ᱟᱨ ᱚᱱᱟ ᱡᱚᱠᱷᱚᱱ ᱞᱮ ᱨᱟᱠᱟᱵᱟ ᱥᱮ ᱚᱱᱟ ᱦᱩᱲᱩ ᱥᱟᱶ ᱥᱟᱶ ᱛᱮᱞᱮ ᱨᱟᱠᱟᱵᱟ ᱟᱫᱚ ᱦᱩᱲᱩ ᱠᱚ ᱡᱚᱠᱷᱚᱱᱞ ᱞᱮ ᱨᱟᱠᱟᱵ ᱪᱟᱵᱟᱭᱟ
ᱛᱚ ᱤᱱᱟᱹ ᱵᱟᱫᱽ ᱠᱟᱛᱮᱫ ᱦᱚᱸ ᱟᱭᱢᱟ ᱜᱟᱱ ᱪᱟᱥᱵᱟᱥ ᱱᱚᱸᱰᱮᱞᱮ ᱞᱟᱜᱟᱣᱟ ᱟᱞᱮ ᱫᱚ ᱢᱮᱛᱟᱜ ᱢᱮ ᱵᱷᱩᱴ ᱴᱮᱢ ᱞᱟᱜᱟᱣᱟ, ᱢᱟᱥᱨᱤ, ᱠᱮᱥᱟᱹᱨᱤ, ᱜᱩᱦᱩᱢ, ᱛᱩᱲᱤ ᱠᱩ ᱥᱮ ᱴᱮᱥᱤ ᱠᱚᱦᱚᱸ ᱱᱚᱣᱟ ᱠᱚᱦᱚᱸ ᱟᱹᱰᱤᱜᱟᱱ ᱜᱮ ᱪᱟᱥᱵᱟᱥ ᱦᱩᱭᱩᱜᱼᱟ᱾ ᱟᱪᱪᱷᱟ ᱟᱯᱮᱥᱮᱫ ᱚᱱᱛᱮ ᱜᱷᱩᱴ, ᱢᱟᱥᱩᱹᱨᱤ, ᱠᱟᱥᱟᱹᱨᱤ, ᱜᱩᱦᱩᱢ ᱱᱚᱣᱟ ᱠᱚ ᱪᱟᱥᱵᱟᱥ ᱦᱩᱭᱩᱜᱼᱟ ᱥᱮ ᱵᱟᱝ ᱦᱩᱭᱩᱜᱼᱟ?
ᱦᱳᱭᱳᱜ ᱜᱮᱭᱟ ᱛᱚᱵᱮᱻ ᱟᱹᱰᱤ ᱠᱚᱢᱟ ᱵᱟᱱᱩᱜ ᱢᱟᱱᱮ ᱱᱚᱣᱟ ᱠᱚᱫᱚ ᱩᱱᱟᱹᱜ ᱪᱟᱥ ᱵᱟᱝ ᱦᱳᱭᱳᱜ ᱦᱳᱲᱳ ᱠᱚ, ᱟᱞᱩ ᱠᱚ, ᱵᱟᱫᱟᱢ ᱠᱚ᱾
ᱟᱪᱪᱷᱟ ᱵᱟᱫᱟᱢ ᱠᱚ ᱟᱨ ᱛᱚᱵᱮ ᱛᱩᱲᱤ ᱠᱚᱦᱚᱸ ᱠᱚ ᱪᱟᱥ ᱵᱟᱲᱟᱭ ᱜᱮᱭᱟ ᱥᱮ ᱵᱟᱠᱚ ᱪᱟᱥ ᱵᱟᱲᱟᱭᱟ?
ᱛᱤᱞᱢᱤᱧ ᱠᱚ
ᱟᱞᱮᱥᱮᱫ ᱤᱧ ᱧᱮᱞ ᱟᱠᱟᱫᱟ ᱱᱚᱜ-ᱚᱭ ᱮᱱᱛᱮ ᱛᱩᱲᱤ ᱦᱚᱸ ᱵᱟᱨ ᱨᱚᱠᱚᱢᱟᱜ ᱛᱩᱲᱤ ᱠᱚ ᱪᱟᱥᱟ ᱢᱤᱫᱴᱮᱡ ᱫᱚ ᱦᱮᱸᱫᱮ ᱛᱩᱲᱤ ᱢᱮᱱᱟᱜ ᱠᱟᱫᱟ ᱟᱨ ᱢᱤᱫᱴᱟᱝ ᱫᱚ ᱥᱟᱥᱟᱝ ᱜᱮ ᱛᱷᱩᱲᱤ ᱟᱫᱚ ᱟᱯᱮ ᱥᱮᱫ ᱫᱚ ᱚᱠᱟᱴᱟᱜ ᱠᱚ ᱪᱟᱥ ᱵᱟᱲᱟᱭ ᱜᱮᱭᱟ ᱡᱟᱹᱥᱛᱤ ᱫᱚ?
ᱦᱩᱸ ᱦᱩᱸ ᱥᱟᱥᱟᱝᱼᱟᱜ ᱜᱮ ᱡᱟᱹᱥᱛᱤ ᱦᱮᱸᱫᱮ ᱭᱟᱜ ᱦᱚᱸ ᱠᱚ ᱪᱟᱹᱥ ᱜᱮᱭᱟ᱾
ᱟᱪᱪᱷᱟ᱾
ᱛᱟᱣ ᱦᱩᱲᱩ ᱠᱚᱫᱚ ᱵᱟᱝ ᱠᱚ ᱪᱟᱥ ᱜᱮᱭᱟ᱾
ᱦᱮᱸ ᱟᱞᱮ ᱥᱮᱫ ᱫᱚ ᱱᱚᱜ-ᱚᱭ ᱵᱟᱱᱟᱨ ᱜᱮᱠᱚ ᱪᱟᱥ ᱜᱮᱭᱟ ᱡᱟᱹᱥᱛᱤ ᱫᱚ ᱦᱟᱸᱜ ᱥᱟᱥᱟᱝᱟᱜ ᱜᱮᱠᱚ ᱪᱟᱹᱥᱟ ᱟᱞᱮ ᱥᱮᱫ ᱦᱚᱸ᱾ ᱥᱟᱥᱟᱝᱟᱜ ᱢᱮᱛᱟᱜ ᱢᱮ ᱛᱷᱚᱲᱟ ᱞᱟᱹᱴᱩ ᱧᱚᱜ ᱫᱟᱨᱮᱜᱼᱟ ᱜᱷᱮᱨ ᱧᱚᱜ ᱡᱷᱟᱲᱚᱜᱼᱟ ᱠᱟ ᱠᱚ ᱢᱮᱱᱟ ᱟᱫᱚ ᱚᱱᱟ ᱤᱭᱟᱹ ᱛᱮ ᱥᱟᱥᱟ ᱥᱟᱝ ᱜᱮ ᱡᱟᱹᱥᱛᱤ ᱫᱚᱠᱚ ᱪᱟᱥ ᱵᱟᱲᱟᱭ ᱜᱮᱭᱟ ᱟᱨ ᱤᱱᱟᱹ ᱵᱟᱫᱽ
ᱵᱩᱨᱩ ᱠᱚᱫᱚ ᱢᱟᱱᱮ, ᱟᱥᱟᱲᱤᱭᱟᱹ ᱵᱚᱸᱜᱟ ᱵᱩᱨᱩ ᱫᱚ ᱦᱩᱭ ᱮᱱᱟ?
ᱦᱮᱸ ᱚᱱᱟ ᱠᱚᱫᱚ ᱦᱟᱸᱜ ᱦᱩᱭ ᱵᱟᱲᱟᱭ ᱱᱟ ᱡᱚᱛᱚᱣᱟᱜ ᱜᱮ᱾ ᱟᱱᱟ ᱠᱚ ᱱᱚᱜ-ᱚᱭ ᱱᱤᱛᱚᱜ ᱢᱟ ᱚᱱᱟ ᱠᱚ ᱯᱟᱨᱚᱢ ᱵᱟᱲᱟᱭ ᱱᱟ ᱢᱮᱛᱟᱜ ᱢᱮ ᱱᱚᱜ-ᱚᱭ ᱱᱤᱛᱚᱜ ᱫᱚᱼᱼ ᱦᱩᱲᱩ ᱨᱚᱦᱚᱭ ᱠᱚᱜᱮ ᱮᱦᱚᱵ ᱵᱟᱲᱟᱭ ᱦᱩᱭᱩᱜ ᱠᱟᱱᱟ ᱟᱨ ᱡᱚᱠᱷᱚᱱ ᱟᱞᱮ ᱥᱮᱫ ᱮᱢ ᱧᱮᱞᱟ ᱛᱚ ᱱᱚᱜ-ᱚᱭ ᱟᱹᱰᱤ ᱜᱟᱱ ᱜᱮ ᱪᱟᱥᱵᱟᱥ ᱟᱞᱮ ᱥᱮᱡ‌ ᱤᱧ ᱧᱮᱞ ᱠᱟᱫᱟ ᱵᱚᱞᱮ ᱟᱹᱰᱤ ᱡᱟᱹᱥᱛᱤ ᱱᱚᱜ-ᱚᱭ ᱤᱭᱟᱹ ᱢᱮᱱᱟᱜ ᱟᱠᱟᱫᱟ ᱪᱮᱫ ᱠᱚ ᱢᱮᱛᱟᱜ-ᱟ ᱚᱱᱟ ᱨᱟᱦᱤᱲ ᱠᱩ ᱮᱨ ᱵᱟᱲᱟᱭ ᱜᱮᱭᱟ᱾ ᱢᱮᱛᱟᱜ ᱢᱮ ᱟᱯᱱᱟ ᱟᱯᱱᱤ ᱨᱟᱪᱟ ᱠᱚᱨᱮᱜ ᱥᱮ ᱵᱟᱲᱜᱮ ᱠᱷᱮᱛ ᱠᱚᱨᱮ ᱥᱮ ᱴᱟᱺᱰᱤ ᱠᱚᱨᱮ ᱦᱚᱸ ᱟᱹᱰᱤ ᱜᱟᱱ ᱠᱚ ᱪᱟᱥ ᱵᱟᱥᱟ ᱨᱟᱦᱮᱲ ᱠᱚ, ᱟᱪᱪᱷᱟ ᱟᱯᱮ ᱥᱮᱱ ᱛᱚ ᱨᱟᱦᱮᱲ ᱪᱟᱥ ᱫᱚ ᱦᱩᱭᱩᱜ-ᱟ ᱥᱮ ᱵᱟᱝ ᱦᱩᱭᱩᱜ-ᱟ?
ᱵᱟᱝ ᱵᱟ ᱨᱟᱦᱮᱲ ᱫᱚ ᱵᱟᱠᱚ ᱢᱟᱱᱮ ᱚᱱᱟ ᱞᱮᱠᱟ ᱫᱚ ᱵᱟᱝ ᱦᱚᱭᱛᱚ ᱡᱟᱦᱟᱸ ᱯᱤ ᱤᱭᱟᱹ ᱨᱟᱪᱟ ᱨᱮ ᱢᱮᱫᱴᱟᱝ ᱜᱟᱱ ᱢᱮᱱᱟᱜ-ᱟ ᱫᱟᱨᱮ᱾
ᱟᱪᱪᱷᱟ ᱚᱱᱠᱟ ᱠᱟᱱ ᱜᱮᱭᱟ ᱟᱫᱚ
ᱠᱤ ᱵᱟᱝ ᱦᱳᱭ᱾
ᱦᱩᱸ ᱟᱫᱚᱢ ᱟᱫᱚᱢ ᱦᱚᱲ ᱫᱚ ᱚᱱᱠᱟ ᱜᱮ ᱨᱟᱪᱟ ᱠᱚᱨᱮ ᱠᱚ ᱫᱟᱨ ᱵᱟᱲᱟ ᱠᱟᱜ-ᱟ᱾ ᱟᱞᱮ ᱥᱮᱜ ᱦᱩᱧ ᱧᱮᱞ ᱠᱟᱫᱟ ᱨᱟᱪᱟ ᱠᱚᱨᱮ ᱠᱚ ᱫᱟᱲᱮ ᱵᱟᱲᱟ ᱠᱟᱜ-ᱟ, ᱟᱫᱚ ᱫᱟ ᱡᱟᱹᱥᱛᱤ ᱠᱟᱭ ᱛᱮᱫᱚ ᱱᱚᱜ-ᱚᱭᱤᱧ ᱧᱮᱞ ᱠᱟᱫᱟ ᱵᱟᱲᱜᱤᱮ ᱠᱚᱨᱮ ᱥᱮ ᱢᱮᱛᱟᱜ ᱢᱮ ᱚᱱᱟ ᱴᱟᱺᱰᱤ ᱠᱚᱨᱮ ᱠᱚ ᱮᱨ ᱵᱟᱲᱟ ᱠᱟᱜ-ᱟ ᱨᱟᱦᱮᱲ ᱫᱚ ᱟᱨ ᱚᱱᱟ ᱫᱚ ᱚᱱᱮ ᱠᱚ ᱢᱮᱱᱟ ᱵᱚᱪᱷᱚᱨ ᱨᱮ ᱢᱤᱫ ᱫᱚᱢ ᱡᱚᱢ ᱫᱚ ᱵᱷᱟᱜᱮ ᱜᱮᱭᱟ ᱡᱚᱢ ᱡᱟᱹᱨᱩᱲ ᱜᱮᱭᱟ ᱟᱫᱚ ᱚᱱᱟ ᱛᱮ ᱨᱟᱦᱮᱲ ᱠᱚᱫᱚ ᱦᱮᱸ ᱚᱱᱟᱛᱮ ᱡᱚᱢ ᱵᱟᱲᱟ ᱦᱩᱭᱩᱜ ᱠᱟᱱ ᱜᱮᱭᱟ ᱟᱞᱮ ᱦᱚᱸ ᱡᱚᱢ ᱵᱟᱲᱟᱣ ᱠᱟᱜ ᱜᱮᱭᱟ ᱞᱮ᱾ ᱟᱫᱚ
ᱩᱸ ᱩᱸ᱾
ᱨᱟᱦᱤᱲ ᱫᱟᱹᱞ ᱮᱢ ᱡᱚᱢ ᱵᱟᱲᱟᱣ ᱠᱟᱜ ᱜᱮᱭᱟ ᱟᱢ ᱥᱮ ᱵᱟᱢ ᱡᱚᱢ ᱵᱟᱲᱟᱣ ᱠᱟᱜ-ᱟ?
ᱡᱚᱢ ᱵᱟᱲᱟ ᱟᱠᱟᱫᱟᱹᱧ᱾
ᱟᱪᱪᱷᱟ᱾ ᱡᱚᱢ ᱵᱟᱲᱟᱣ ᱠᱟᱜ ᱠᱷᱟᱱᱮᱢ ᱟᱹᱰᱤ ᱱᱟᱯᱟᱭ ᱨᱟᱦᱮᱲ ᱫᱟᱹᱞ ᱫᱚ ᱚᱱᱮ ᱠᱚ ᱢᱮᱱᱟ ᱢᱤᱫ ᱵᱚᱪᱷᱚᱨ ᱨᱮ ᱢᱤᱫ ᱫᱚᱢ ᱡᱚᱢ ᱫᱚ ᱞᱟᱹᱠᱛᱤ ᱜᱮᱭᱟ᱾ ᱟᱨ ᱚᱱᱟ ᱥᱟᱶ ᱥᱟᱶ ᱛᱮ ᱟᱞᱮ ᱥᱮᱫ ᱤᱧ ᱧᱮᱞ ᱠᱮᱫᱟ ᱟᱹᱰᱤ ᱡᱟᱹᱥᱛᱤ ᱱᱚᱜ-ᱚᱭ ᱞᱟᱦᱟ ᱛᱮᱫᱚ ᱟᱹᱰᱤ ᱡᱟᱹᱥᱛᱤ ᱱᱚᱜ-ᱚᱭ ᱡᱚᱱᱰᱨᱟ ᱠᱚ ᱞᱮ ᱪᱟᱥ ᱵᱟᱲᱟᱭᱮᱜ ᱠᱟᱱ ᱛᱟᱦᱮᱱᱟ᱾ ᱱᱮᱛᱟᱨ ᱵᱟᱹᱭ ᱵᱟᱹᱭ ᱛᱮ ᱠᱚᱢ ᱪᱟᱞᱟᱜ ᱠᱟᱱᱟ, ᱮᱱᱛᱮᱫ ᱱᱮᱛᱟᱨ ᱡᱚᱠᱷᱚᱱ ᱡᱚᱱᱰᱨᱟ ᱠᱚᱢ ᱪᱟᱥᱟ ᱛᱚ ᱦᱚᱲ ᱦᱚᱸ ᱩᱱᱟᱹᱜ ᱡᱟᱹᱥᱛᱤ ᱠᱟᱹᱢᱤ ᱵᱟᱞᱟ ᱵᱟᱹᱱᱩᱜ ᱠᱚᱣᱟ᱾ ᱟᱨ ᱡᱚᱱᱰᱨᱟ ᱡᱚᱠᱷᱚᱱᱮᱢ ᱪᱟᱥᱟ ᱛᱚ ᱚᱱᱟ ᱫᱚ ᱟᱹᱰᱤ ᱡᱟᱹᱥᱛᱤ ᱜᱮ ᱯᱩᱭ ᱦᱩᱭᱩᱜ-ᱟ ᱰᱟᱸᱰᱟ ᱠᱚ ᱦᱟᱥᱩᱣᱟ ᱮᱠᱟᱞ ᱛᱮ᱾ ᱟᱨ ᱚᱱᱟ ᱫᱚ ᱥᱤᱛᱩᱝ ᱨᱮᱜᱮ ᱪᱟᱥ ᱫᱚ ᱜᱟᱱᱚᱜ-ᱟ᱾ ᱩᱢᱩᱞ ᱫᱚᱠᱚ ᱮᱠᱟᱞ ᱵᱟᱝ ᱜᱮ ᱡᱩᱛᱩᱜ-ᱟ ᱚᱱᱟ ᱫᱚ ᱢᱮᱛᱟᱜ ᱢᱮ ᱛᱤᱱᱟᱹᱜ-ᱮ ᱥᱤᱛᱩᱝᱟ ᱤᱱᱟᱹᱜ ᱜᱮ ᱢᱚᱡᱽ ᱛᱮ ᱩ ᱯᱩᱜ-ᱟ᱾ ᱩᱢᱩᱞ ᱥᱮ ᱫᱟᱜ ᱞᱮᱠᱷᱟᱡ ᱢᱟ ᱞᱟᱴᱷᱮᱜ-ᱟ ᱵᱟᱝ ᱡᱩᱛᱩᱜ-ᱟ᱾ ᱟᱫᱚ ᱚᱱᱟ ᱛᱮ ᱥᱤᱛᱩᱝ ᱨᱮᱢᱟ ᱟᱹᱰᱤ ᱜᱮ ᱥᱤᱛᱩᱝᱟ ᱚᱱᱟ ᱛᱮ ᱱᱮᱛᱟᱨ ᱟᱹᱰᱤ ᱠᱚᱢ ᱠᱚ ᱪᱟᱥᱵᱟᱥ ᱫᱟ ᱡᱚᱱᱰᱨᱟ ᱠᱚ ᱟᱞᱮ ᱥᱮᱫ᱾ ᱟᱪᱪᱷᱟ ᱟᱯᱮ ᱥᱮᱱ ᱫᱚ ᱡᱚᱱᱰᱨᱟ ᱠᱚᱫᱚ ᱠᱚ ᱪᱟᱥᱵᱟᱥ ᱫᱟ ᱥᱮ ᱵᱟᱥᱚ ᱵᱟᱠᱚ ᱪᱟᱥᱵᱟᱥ ᱮᱫᱟ?
ᱪᱟᱥ ᱪᱟᱥ ᱮᱫ-ᱟ ᱠᱚ ᱛᱚᱵᱮ ᱠᱚᱢ ᱢᱟᱱᱮ ᱚᱱᱟ ᱜᱮ ᱪᱟᱥ ᱡᱮᱢᱚᱱ ᱦᱩᱲᱩ ᱦᱩᱲᱩ ᱡᱷᱚᱛᱚ ᱦᱚᱲ ᱜᱮᱵᱚᱱ ᱪᱟᱥᱟ ᱚᱱᱠᱟ ᱫᱚ ‌ᱡᱚ ᱚᱱᱟ ᱠᱚᱫᱚ ᱵᱟᱝᱟ ᱟᱲᱤ ᱡᱱᱚᱰᱨᱟ ᱫᱚ ‌ᱦᱚᱭ ᱱᱤᱡᱮ ᱡᱚᱢ ᱞᱟᱹᱜᱤᱫ ᱠᱟᱹᱡ ᱪᱟᱨᱟᱝ ᱠᱚ ᱪᱟᱥ ᱠᱮᱫᱟ,
ᱦᱩᱸ᱾
ᱚᱠᱟ ᱵᱮᱵᱽᱥᱟ ᱞᱮᱠᱟ ᱫᱚ ᱵᱟᱝ᱾
ᱵᱮᱵᱽᱥᱟ ᱞᱮᱠᱟ ᱫᱚ ᱵᱟᱝ ᱜᱮ ᱦᱩᱭᱩᱜ ᱠᱟᱱᱟ ᱢᱮᱛᱟᱜ ᱢᱮ ᱟᱫᱚᱢ ᱟᱫᱚᱢ ᱦᱚᱲ ᱫᱚ ᱚᱱᱟ ᱡᱚᱸᱰᱨᱟ ᱦᱚᱸ ᱛᱤ ᱥᱮ ᱟᱞᱮ ‌ᱥᱮᱜ ᱡᱚᱠᱷᱚᱱᱮᱢ ᱧᱮᱞᱟ ᱛᱚ ᱡᱚᱱᱰᱨᱟ ᱦᱚᱸ ᱟᱹᱰᱤ ᱜᱟᱱ ᱠᱟᱛᱮᱜ ᱠᱚ ᱡᱚᱢ ᱫᱟ᱾ ᱢᱮᱛᱟᱜ ᱢᱮ ᱛᱤᱠᱤ ᱠᱟᱛᱮᱜ ᱥᱮ ᱨᱟᱯᱟᱜ ᱠᱟᱛᱮᱜ᱾ ᱥᱮ ᱢᱮᱛᱟᱜ ᱢᱮ ᱚᱱᱟ ᱥᱟᱹᱛᱩ ᱵᱮᱱᱟᱣ ᱠᱟᱛᱮᱜ ᱥᱮ ᱟᱛᱟ ᱠᱟᱛᱮᱜ ᱟᱹᱰᱤ ᱜᱟᱱ ᱩᱚ ᱡᱚᱢ ᱵᱟᱲᱟᱭ ᱫᱟ ᱟᱞᱮ ᱥᱮᱜ ᱧᱮᱞᱮᱜ ᱠᱚ ᱡᱚᱸᱰᱨᱟ ᱠᱩ᱾ ᱟᱪᱪᱷᱟ ᱟᱯᱮ ᱥᱮᱱ ᱚᱱᱛᱮ ᱫᱚ ᱪᱮᱫ ᱞᱮᱠᱟ ᱠᱟᱛᱮᱜ ᱟᱨ ᱡᱚᱸᱰᱨᱟ ᱠᱩ ᱡᱚᱢ ᱵᱟᱲᱟᱭ ᱜᱮᱭᱟ?
ᱚᱱᱠᱟ ᱜᱮ ᱨᱟᱯᱟᱜ ᱠᱟᱛᱮᱜ ᱛᱤᱠᱤ ᱠᱟᱛᱮᱜ ᱥᱟᱛᱩ ᱠᱟᱛᱮᱜ᱾ ᱵᱷᱩᱴᱟ᱾ ᱚᱱᱟ ᱡᱟᱦᱟᱸ ᱯᱚᱵᱠᱚᱱ᱾
ᱦᱩᱸ ᱟᱹᱰᱤ ᱱᱟᱯᱟᱭ ᱟᱫᱚ᱾ ᱟᱞᱮᱥᱮᱫ ᱡᱚᱠᱷᱚᱱᱮᱢ ᱧᱮᱞᱟ ᱛᱚ ᱱᱚᱜᱼᱚᱭ ᱟᱭᱢᱟ ᱜᱟᱱ ᱜᱮ ᱪᱟᱥᱵᱟᱥ ᱦᱩᱭᱩᱜ ᱠᱟᱱᱟ ᱡᱚᱱᱰᱨᱟ ᱥᱟᱶ ᱥᱟᱶᱛᱮ᱾ ᱢᱮᱛᱟᱢ ᱢᱮ ᱟᱞᱮ ᱥᱮᱫ ᱫᱚ ᱱᱚᱜ ᱡᱚᱸᱰᱨᱟᱧ ᱫᱤᱥᱟᱹᱫᱟ ᱡᱮ ᱟᱞᱮ ᱥᱮᱫ ᱫᱚ ᱱᱚᱜᱚᱭ ᱡᱚᱸᱰᱨᱟ ᱫᱟᱠᱟ ᱦᱚᱸᱠᱚ ᱡᱚᱢ ᱵᱟᱲᱟᱭ ᱜᱮᱭᱟ᱾ ᱱᱮᱛᱟᱨ ᱨᱮᱱ ᱦᱚᱸ ᱠᱚᱢ ᱧᱚᱜ ᱠᱚ ᱡᱚᱢ ᱮᱫᱟ ᱥᱮ ᱟᱹᱰᱤ ᱠᱚᱢ ᱜᱮ ᱢᱮ᱾ ᱱᱮᱛᱟᱨ ᱫᱚᱠᱚ ᱫᱟᱠᱟᱭᱮᱫᱟ ᱡᱚᱸᱰᱨᱟ ᱦᱚᱸ ᱞᱟᱦᱟᱛᱤᱧ ᱫᱤᱥᱟᱹᱭᱮᱫᱟ ᱟᱹᱰᱤ ᱠᱟᱡᱟᱠ ᱡᱚᱸᱰᱨᱟ ᱫᱟᱠᱟ ᱡᱚᱢ ᱢᱮ᱾ ᱟᱹᱰᱤᱜ ᱱᱟᱯᱟᱭ ᱵᱩᱡᱷᱟᱹᱜ ᱠᱟᱱ ᱛᱟᱦᱮᱱᱟ ᱟᱪᱷᱟ ᱟᱯᱮ ᱥᱮᱫ ᱫᱚ ᱡᱚᱸᱰᱨᱟ ᱠᱚᱫᱚ ᱠᱚ ᱫᱟᱠᱟ ᱵᱟᱲᱟᱭ ᱜᱮᱭᱟ ᱥᱮ ᱵᱟᱠᱚ ᱫᱟᱠᱟ ᱵᱟᱲᱟᱭᱟ?
ᱵᱟᱝ ᱚᱱᱠᱟ ᱫᱟᱠᱟ ᱞᱮᱠᱟ ᱫᱚ ᱵᱟᱹᱧ ᱧᱮᱞ ᱟᱠᱟᱫ ᱠᱚᱣᱟ᱾
ᱟᱪᱪᱷᱟ ᱫᱟᱠᱟ ᱦᱚᱸ ᱚᱱᱮ ᱠᱚ ᱢᱮᱱᱟ ᱵᱚᱪᱷᱚᱨ ᱨᱮ ᱡᱚᱢ ᱫᱚ ᱟᱹᱰᱤ ᱵᱷᱟᱜᱤ ᱜᱮᱭᱟ ᱟᱨ ᱵᱚᱪᱷᱚᱨ ᱨᱮ ᱡᱚᱢ ᱞᱟᱹᱠᱛᱤ ᱜᱮᱭᱟ ᱡᱚᱱᱰᱨᱟ ᱫᱟᱠᱟ ᱦᱚᱸ᱾ ᱟᱫᱚ ᱚᱱᱟᱛᱮ ᱵᱩᱨᱩ ᱥᱮᱫ ᱨᱮᱱ ᱦᱚᱲ ᱥᱮ ᱢᱮᱛᱟᱜ ᱢᱮ ᱚᱠᱚᱭ ᱡᱚᱱᱰᱨᱟ ᱪᱟᱥᱟ ᱩᱱᱤ ᱫᱚ ᱫᱟᱠᱟᱭ ᱜᱮᱭᱟ ᱟᱞᱮ ᱵᱚᱪᱷᱚᱨ ᱨᱮ ᱢᱤᱫ ᱫᱷᱟᱹᱣ ᱫᱚ᱾ ᱟᱫᱚ ᱱᱮᱛᱟᱨ ᱠᱚᱢ ᱧᱚᱜ ᱠᱚ ᱪᱟᱥᱵᱟᱥᱮᱫ ᱠᱟᱱᱛᱮ ᱵᱚᱞᱮ ᱱᱚᱣᱟ ᱟᱹᱰᱤ ᱠᱚᱢ ᱱᱚᱜᱼᱚᱭ ᱰᱷᱤᱝᱠᱤ᱾ ᱠᱤ ᱫᱚᱢ ᱧᱮᱞ ᱠᱟᱜᱼᱟ ᱥᱮ ᱵᱟᱝ?
ᱦᱮᱸ ᱧᱮᱞ ᱟᱠᱟᱫᱟ ᱤᱧ ᱢᱟᱢᱟ ᱚᱲᱟᱜ ᱨᱮ ᱢᱤᱫᱴᱮᱱ ᱛᱟᱦᱮᱸ ᱠᱟᱱᱟ᱾ ᱟᱨ ᱱᱮᱛᱟᱨ ᱫᱚ ᱵᱟᱹᱱᱩᱜᱼᱟ ᱟᱫᱚ᱾
ᱦᱮᱸ ᱵᱚᱞᱮ ᱦᱮᱸ ᱱᱮᱛᱟᱨ ᱢᱟ ᱚᱱᱰᱮ ᱠᱚ ᱵᱟᱹᱭ ᱵᱟᱹᱭᱛᱮ ᱟᱫ ᱪᱟᱵᱟᱜ ᱠᱟᱱᱟ ᱰᱮᱝᱠᱤ ᱠᱚ᱾ ᱟᱫᱚ ᱡᱚᱸᱰᱨᱟ ᱫᱚ ᱞᱟᱦᱟᱛᱤᱧ ᱫᱤᱥᱟᱹᱭᱮᱫᱟ ᱚᱱᱟ ᱰᱷᱤᱝᱠᱤ ᱨᱮᱠᱚ ᱦᱩᱰᱩᱝ ᱮᱫ ᱠᱟᱱ ᱛᱟᱦᱮᱱᱟ᱾ ᱟᱨ ᱚᱸᱰᱮ ᱠᱷᱚᱡ ᱟᱹᱜᱩ ᱠᱟᱛᱮᱫ ᱠᱚ ᱫᱟᱠᱟᱭᱮᱫ ᱠᱟᱱ ᱛᱟᱦᱮᱱᱟ ᱛᱚ ᱟᱹᱰᱤ ᱜᱮ ᱱᱟᱯ᱾ ᱱᱟᱯᱟᱭ ᱚᱱᱟ ᱫᱚ ᱫᱟᱠᱟᱜᱼᱟ ᱥᱮ ᱥᱤᱵᱤᱞᱟ ᱞᱟᱦᱟ ᱛᱮᱱᱟᱜ ᱠᱟᱛᱷᱟ ᱠᱚᱧ ᱫᱤᱥᱟᱹᱭᱟ᱾ ᱟᱨ ᱱᱮᱛᱟᱨ ᱠᱟᱛᱮᱫ ᱢᱟ ᱚᱝᱠᱟ ᱵᱟᱠᱚ ᱰᱷᱤᱝᱠᱤ ᱠᱚ ᱵᱟᱹᱱᱩᱜᱼᱟ᱾ ᱚᱱᱠᱟ ᱫᱚ ᱵᱟᱝᱜᱮ ᱦᱩᱭᱩᱜ ᱠᱟᱱᱟ ᱟᱫᱚ᱾ ᱟᱪᱷᱟ ᱟᱯᱮᱥᱮᱫ ᱟᱨ ᱚᱱᱠᱟ᱾ ᱪᱮᱫ ᱠᱚ ᱪᱟᱥᱼᱵᱟᱥ ᱦᱩᱭᱩᱜᱼᱟ ᱟᱞᱮᱥᱮᱫ ᱫᱚ ᱱᱚᱜᱼᱚᱭ ᱟᱹᱞᱩ ᱠᱚᱦᱚᱸ ᱦᱩᱭᱩᱜᱼᱟ ᱯᱮᱸᱭᱟᱡᱽ ᱠᱚᱦᱚᱸ ᱦᱩᱭᱩᱜᱼᱟ᱾ ᱥᱮ ᱚᱱᱟ ᱥᱟᱵᱽᱡᱤ ᱠᱚᱦᱚᱸ ᱟᱹᱰᱤ ᱜᱟᱱ ᱜᱮ ᱪᱟᱥᱵᱟᱥ ᱦᱩᱭᱩᱜᱼᱟ ᱟᱯᱮᱥᱮᱫ ᱱᱚᱣᱟ ᱠᱚ ᱪᱟᱥᱵᱟᱥ ᱦᱩᱭᱩᱜᱼᱟ ᱥᱮ ᱟᱨ ᱪᱮᱫ?
ᱦᱮᱸᱜ ᱮ ᱥᱚᱵᱡᱤ ᱠᱚᱦᱠᱚ ᱪᱟᱥ ᱜᱮᱭᱟ ᱯᱮᱭᱟᱡ ᱠᱚ᱾ ᱟᱲᱟᱜ ᱠᱚ, ᱵᱮᱸᱜᱟᱲ ᱠᱚ, ᱰᱷᱮᱲᱚᱥ ᱠᱚ᱾ ᱯᱚᱴᱚᱞ ᱠᱚ ᱪᱟᱥ ᱜᱮᱭᱟ ᱠᱚ᱾
ᱟᱞᱮᱥᱮᱫ ᱦᱚᱸ ᱟᱹᱰᱤ ᱜᱟᱱ ᱜᱮ ᱪᱟᱥᱵᱥ ᱦᱩᱭᱩᱜᱼᱟ ᱯᱮᱸᱭᱟᱡᱽ ᱠᱚ, ᱢᱮᱛᱟᱜ ᱢᱮ ᱟᱹᱞᱩ ᱠᱚ᱾ ᱥᱮ ᱤᱱᱟᱹ ᱵᱟᱫ ᱠᱟᱛᱮᱫ ᱢᱮᱱᱟᱜᱼᱟ ᱟᱭᱢᱟ ᱜᱟᱱ ᱪᱟᱥ ᱵᱟᱥ᱾ ᱚᱱᱟ ᱥᱟᱹᱨᱩ ᱠᱚᱦᱚᱸ ᱠᱚ ᱪᱟᱥ ᱵᱟᱲᱟᱭ ᱜᱮᱭᱟ᱾ ᱥᱮ ᱚᱱᱟ ᱵᱟᱫ ᱠᱟᱛᱮᱫ ᱟᱭᱢᱟ ᱜᱟᱱ ᱜᱮ ᱪᱟᱥᱵᱟᱥ ᱚᱠᱟ ᱫᱚ ᱢᱮᱱᱟᱜᱼᱟ᱾ ᱯᱤᱭᱟᱡᱽ ᱠᱚ ᱚᱠᱟᱹᱧ ᱞᱟᱹᱭ ᱠᱮᱜ-ᱟ ᱮᱱᱟᱱᱚᱜ ᱦᱚᱸ ᱯᱤᱭᱟᱡ ᱢᱟᱧ ᱞᱟᱹᱭ ᱠᱮᱫ᱾ ᱟᱨ ᱥᱮ ᱟᱞᱮ ᱥᱮᱫ ᱤᱧ ᱧᱮᱞ ᱟᱠᱟᱫᱟ ᱚᱱᱟ ᱢᱟᱹᱨᱤᱪ ᱠᱚ ᱥᱮ ᱚᱱᱟ ᱫᱷᱩᱱᱤᱭᱟᱹ ᱠᱚ ᱥᱮ ᱟᱲᱟᱜ ᱨᱮᱭᱟᱜ ᱦᱚᱸ ᱚᱱᱟ ᱜᱟᱹᱫᱷᱟᱹᱨᱤ ᱠᱚ ᱟᱹᱰᱤ ᱜᱟᱱ ᱠᱩ᱾ ᱪᱟᱥ ᱵᱟᱲᱟᱭ ᱜᱮᱭᱟ᱾
ᱟᱫᱚ ᱟᱯᱮ ᱥᱮᱫ ᱠᱩ ᱟᱲᱟᱜ ᱠᱚ ᱜᱟᱹᱫᱷᱟᱹᱨᱤ ᱠᱚ ᱱᱚᱣᱟ ᱠᱚ ᱪᱟᱥ ᱵᱟᱲᱟᱭ ᱜᱮᱭᱟ?
ᱪᱟᱥ ᱜᱮᱭᱟ ᱠᱚ᱾
ᱟᱪᱷᱟ᱾ ᱟᱹᱰᱤ ᱱᱟᱯᱟᱭ ᱪᱟᱥ ᱵᱟᱲᱟᱭ ᱠᱷᱟᱱ ᱠᱚ ᱟᱹᱰᱤ ᱱᱟᱯᱟᱭ ᱜᱮ᱾ ᱟᱫᱚ ᱪᱮᱫ ᱠᱚ ᱢᱮᱱᱟ ᱟᱨ ᱪᱮᱫ ᱠᱚᱠᱚ ᱪᱟᱥ ᱵᱟᱲᱟᱭᱟ ᱛᱚᱵᱮ ᱟᱯᱮᱥᱮᱡ?
ᱱᱚᱣᱟ ᱠᱚᱜᱮ ᱡᱟᱦᱟᱸ ᱠᱚᱢ ᱞᱟᱹᱭ ᱠᱮᱜᱼᱟ ᱚᱱᱟ ᱠᱚᱜᱮ ᱟᱞᱩ ᱠᱚ, ᱵᱮᱜᱟᱲ ᱠᱚ ᱾ ᱰᱷᱮᱲᱚᱥ
ᱟᱪ-ᱪᱷᱟ ᱟᱹᱰᱤ ᱱᱟᱯᱟᱭ ᱾
ᱟᱫᱚ ᱱᱚᱜᱼᱚᱭ ᱵᱟᱹᱭ ᱵᱟᱹᱭᱛᱮ ᱥᱚᱢᱚᱭ ᱠᱚᱦᱚᱸ ᱪᱟᱵᱟᱜ ᱠᱟᱱ ᱛᱟᱞᱟᱝᱟ ᱥᱮ ᱢᱩᱪᱟᱹᱫ ᱥᱮᱫ ᱜᱮ ᱪᱟᱞᱟᱜ ᱠᱟᱱᱟ ᱟᱫᱚ ᱢᱟ ᱢᱩᱪᱟᱹᱫ ᱨᱮ ᱢᱤᱫ ᱵᱟᱨ ᱠᱟᱛᱷᱟ ᱢᱮᱱᱟᱜ ᱠᱷᱟᱱᱡ ᱨᱚᱲ ᱢᱮ ᱟᱨ ᱠᱷᱟᱱ ᱱᱚᱝᱠᱟ ᱜᱮ ᱟᱨᱦᱚᱸ ᱯᱷᱳᱱ ᱫᱚᱲᱦᱟᱭ ᱢᱮ ᱥᱮ ᱤᱧ ᱦᱚᱸᱧ ᱯᱷᱳᱱᱟ ᱾ ᱟᱨ ᱞᱟᱝ ᱜᱟᱞᱢᱟᱨᱟᱣᱟ ᱱᱟᱣᱟ
ᱦᱮᱸ ᱤᱭᱟᱹ ᱵᱚᱸᱜᱟ ᱵᱩᱨᱩ ᱠᱚᱫᱚ ᱪᱮᱫ ᱞᱮᱠᱟ ᱦᱩᱭᱩᱜ ᱜᱮᱭᱟ?
ᱦᱮᱸ ᱵᱚᱸᱜᱟ ᱵᱩᱨᱩ ᱠᱚᱦᱚᱸ ᱟᱹᱰᱤ ᱱᱟᱯ